ᱦᱮᱸ, ᱜᱚ
ᱦᱮᱸ, ᱡᱚᱦᱟᱨ ᱜᱮ ᱞᱟᱹᱭ
ᱡᱟᱹᱭᱦᱳᱠ᱾ ᱟᱫᱚ ᱜᱚᱝᱠᱮ ᱤᱧ ᱟ ᱴᱩᱰᱩ, ᱵᱮᱥᱨᱟ ᱵᱟᱝᱠᱚ ᱵᱟᱯᱞᱟᱜ ᱜᱮᱭᱟ᱾ ᱟ ᱢᱟᱱᱰᱤ ᱠᱤᱥᱠᱩ ᱦᱚᱸ ᱵᱟᱝ ᱠᱚ ᱯᱮᱲᱟᱜ ᱜᱮᱭᱟ ᱟᱫᱚ ᱚᱱᱟ ᱨᱮᱱᱟᱜ ᱚᱡᱮ ᱵᱟᱰᱟᱭ ᱦᱮᱱᱟᱜᱼᱟ᱾
ᱦᱮᱸ, ᱟᱨ ᱤᱭᱟᱹ ᱠᱚ ᱟ ᱱᱩᱠᱩ ᱦᱟᱸᱥᱫᱟᱼᱦᱟᱸᱥᱫᱟ ᱟᱨ ᱵᱮᱥᱨᱟ ᱠᱚ᱾
ᱟᱪᱪᱷᱟ ᱦᱟᱸᱥᱫᱟ ᱵᱮᱥᱨᱟ ᱟᱜ ᱫᱚ ᱵᱟᱰᱟᱭ ᱵᱟᱹᱱᱩᱜ ᱠᱟᱫᱟ ᱢᱮᱱᱠᱷᱟᱱ ᱞᱩᱵᱩ ᱵᱮᱥᱨᱟ ᱜᱮ ᱟᱨ ᱟᱞᱮ ᱥᱮᱫ ᱫᱚ ᱵᱮᱥᱤ ᱵᱟᱰᱟᱭ ᱦᱮᱱᱟᱜᱼᱟ᱾ ᱡᱟᱹᱭᱦᱳᱠ ᱟᱫᱚ ᱦᱟᱸᱥᱫᱟ ᱟᱨ ᱵᱮᱥᱨᱟ ᱟᱜ ᱦᱚᱸ ᱢᱟᱥᱮ ᱵᱩᱰᱤ ᱢᱟᱪᱷᱟᱛᱮ ᱱᱤᱛᱚ ᱴᱩᱠᱩ ᱡᱟᱦᱟᱸ ᱞᱮᱠᱟ ᱵᱟᱰᱟᱭ ᱦᱮᱱᱟᱜ ᱟᱠᱟ ᱞᱮᱠᱟᱛᱮ ᱞᱟᱹᱭ ᱥᱚᱫᱚᱨᱟᱜ ᱠᱷᱟᱱ ᱫᱚ ᱱᱟᱯᱟᱭ ᱠᱚᱜ ᱜᱮᱭᱟ᱾
ᱟᱫᱚ ᱚᱱᱠᱟ ᱛᱚᱠᱚ ᱢᱮᱱ ᱜᱮᱭᱟ ᱟᱸᱡᱚᱢ ᱦᱩᱠᱟᱱᱟ ᱡᱮ ᱦᱟᱸᱥᱫᱟ ᱵᱮᱥᱨᱟ ᱮᱸ ᱴᱩᱰᱩ ᱵᱮᱥᱨᱟ ᱟᱨ ᱢᱟᱱᱰᱤ ᱠᱤᱥᱠᱩ ᱱᱩᱠᱩ ᱫᱚ ᱵᱟᱝᱠᱚ ᱯᱮᱲᱦᱟᱜ ᱪᱮᱫ
ᱪᱷᱟ ᱟᱨ ᱠᱤᱪᱷᱩ ᱱᱤ ᱫᱷᱚᱵᱤᱡ ᱜᱚᱢᱠᱮ ᱛᱟᱦᱚᱞᱮ ᱚᱱᱟᱛᱮ ᱯᱮᱲᱟ ᱯᱟᱹᱲᱦᱟᱹ ᱦᱩᱭᱩᱜ ᱠᱟᱱ ᱜᱮᱭᱟ ᱥᱮ
ᱱᱚᱜᱽ ᱜᱮᱵᱚ ᱯᱮᱲᱟ ᱯᱟᱹᱲᱦᱟᱹ ᱫᱚ ᱩᱱᱠᱩ ᱥᱟᱞᱟᱜ ᱫᱚ ᱟᱣᱨᱤ ᱦᱩᱭᱩᱜ ᱜᱮᱭᱟ ᱛᱚ᱾
ᱟᱪᱪᱷᱟ᱾ ᱢᱟᱱᱮ ᱠᱚᱸᱰᱮᱞ ᱧᱟᱯᱟᱢ ᱦᱩᱭ ᱞᱮᱱᱠᱷᱟᱱ ᱫᱚ ᱚᱱᱟ ᱫᱚ ᱦᱩᱭᱩᱜ ᱜᱮ ᱥᱮ ᱪᱮᱫ?
ᱦᱮᱸ ᱦᱮᱸ ᱠᱩᱸᱰᱮᱞ ᱧᱟᱯᱟᱢ ᱦᱩᱭ ᱞᱮᱱ ᱠᱷᱟᱱ ᱫᱚ ᱟᱫᱚ ᱦᱟᱸᱜ ᱮᱠᱷᱱᱟᱹ ᱜᱮ ᱟᱹᱣᱨᱤ ᱦᱩᱭᱩᱜᱼᱟ ᱡᱩᱫᱤ ᱦᱩᱭᱩᱜ ᱠᱷᱟᱱ ᱮᱠᱷᱚᱱ᱾ ᱪᱤᱠᱟᱹ ᱛᱮᱵᱚᱱ ᱵᱟᱲᱟᱭᱟ ᱞᱟᱦᱟ ᱠᱷᱚᱱᱟᱜ ᱫᱚ ᱦᱮᱸ ᱥᱮ ᱵᱟᱝ?
ᱟᱪᱪᱷᱟ ᱪᱮ ᱟᱸᱪᱪᱷᱟ
ᱛᱟᱦᱚᱞᱮ ᱜᱚᱝᱠᱮ ᱟᱯᱮ ᱥᱮᱫ ᱫᱚ ᱱᱚᱣᱟ ᱤᱭᱟᱹ ᱪᱤᱠᱤ ᱠᱚᱫᱚ ᱮᱛᱚᱦᱚᱵ ᱟᱠᱟᱱ ᱛᱟᱵᱚᱱᱟ ᱥᱮ ᱵᱟᱝ ᱪᱤᱠᱤ ᱛᱮ ᱚᱞᱚᱜ ᱠᱚ
ᱦᱩᱸ ᱟᱞᱮ ᱥᱮᱱ ᱢᱟ ᱥᱟᱱᱟᱢᱟ ᱦᱩᱭᱩᱜ ᱠᱟᱱᱟ ᱡᱟᱦᱟᱸ ᱫᱚ ᱯᱷᱮᱰ ᱠᱷᱚᱱᱟᱝ ᱢᱩᱪᱟᱹᱫ ᱰᱚᱜ ᱫᱷᱟᱹᱵᱤᱡ ᱾
ᱟᱪᱪᱷᱟ ᱾
ᱡᱟᱦᱟᱸ ᱫᱚ ᱳᱣᱟᱱ ᱠᱷᱚᱱ ᱵᱚᱱ ᱞᱟᱹᱭᱮᱫ ᱫᱚ ᱾ ᱵᱤ ᱮᱥ ᱥᱤ ᱜᱟᱱᱚᱜ ᱠᱟᱱᱟ ᱮᱢ ᱮᱥ ᱥᱤ ᱜᱟᱱᱚᱜ ᱠᱟᱱᱟ ᱾ ᱦᱮᱸ ᱥᱮ ᱵᱟᱝ ᱟᱨᱚ ᱪᱮᱫ ᱠᱷᱚᱡᱚᱜ ᱠᱟᱱᱟ ᱱᱤᱭᱟᱹ ᱜᱮᱛᱚ ᱞᱟᱯᱷᱟᱝ ᱫᱚ ᱮᱢ ᱮᱥ ᱥᱤ ᱠᱷᱚᱱᱟᱜ ᱟᱫᱚ ᱪᱮᱫ? ᱮᱢ ᱮᱥ ᱥᱤ ᱪᱮᱛᱟᱱ ᱫᱚ ᱵᱟᱱᱩᱜ
ᱦᱩᱸ ᱾
ᱛᱟᱦᱚᱞᱮ ᱚᱱᱟ ᱢᱤᱰᱤᱭᱟᱢ ᱛᱮ ᱡᱟᱦᱟᱸ ᱵᱚᱱ ᱯᱟᱲᱦᱟᱣ ᱨᱮᱱᱟᱜ ᱠᱟᱛᱷᱟ ᱛᱟᱵᱚᱱᱟ ᱚᱱᱟ ᱫᱚ ᱦᱩᱭᱩᱜ ᱠᱟᱱ ᱛᱟᱵᱚᱱ ᱜᱮᱭᱟ ᱟᱫᱚ ᱚᱱᱠᱟ ᱟᱵᱚ ᱨᱮᱱ ᱢᱟᱹᱭ ᱵᱟᱹᱵᱩ ᱠᱚ ᱵᱟᱝᱠᱚ ᱞᱟᱦᱟᱥᱮᱫ ᱠᱚ ᱛᱟᱵᱚᱱᱟ ᱤᱱᱟᱹᱜᱮ ᱫᱩᱠ ᱨᱮᱱᱟᱜ ᱠᱟᱛᱷᱟ ᱫᱚ ᱾
ᱟᱪᱪᱷᱟ ᱦᱳᱭᱛᱚ ᱚᱱᱟ ᱚᱠᱛᱮ ᱵᱟᱝ ᱛᱟᱦᱮᱸ ᱠᱟᱱᱟ ᱥᱮ ᱪᱮᱫ ᱱᱚᱝᱠᱟ
ᱦᱳᱭ ᱦᱚᱸ ᱫᱟᱲᱮᱭᱟᱜᱼᱟ ᱟᱫᱚ ᱱᱤᱛᱚᱜ ᱡᱟᱦᱟᱸ ᱞᱮᱠᱟ ᱠᱚ ᱦᱟᱨᱟ ᱡᱩᱣᱟᱹᱱᱚᱜ ᱠᱟᱱᱟ ᱢᱟᱹᱭ ᱵᱟᱹᱵᱩ ᱛᱟᱠᱚ ᱦᱟᱨᱟ ᱤᱫᱤᱜ ᱠᱟᱱᱟ ᱾ ᱠᱟᱱᱟ ᱠᱚ ᱩᱱᱠᱩ ᱵᱟᱝᱠᱚ ᱞᱟᱦᱟᱭᱮᱫ ᱠᱚ ᱢᱟᱲᱟᱝ ᱥᱮᱱ ᱾ ᱵᱟᱠᱚ ᱟᱹᱜᱩᱭᱮᱫ ᱠᱚᱣᱟ ᱟᱫᱚ ᱤᱧᱤᱧ ᱞᱟᱹᱭ ᱦᱚᱪᱚᱭᱮᱫᱟ ᱱᱚᱣᱟ ᱫᱚ ᱞᱟᱹᱠᱛᱤ ᱠᱟᱱ ᱛᱟᱵᱚᱱᱟ ᱟᱫᱚ ᱩᱱᱠᱩ ᱠᱚ ᱞᱟᱹᱭ ᱫᱟ ᱵᱟᱝ ᱤᱧᱤᱪ ᱦᱚᱯᱚᱱ ᱫᱚ ᱱᱟᱯᱟᱭᱛᱮ ᱚᱞ ᱯᱟᱲᱦᱟᱣ ᱥᱮᱬᱟ ᱞᱮᱠᱷᱟᱱ ᱦᱚᱸᱪᱷᱟᱹᱛᱤᱠ ᱠᱚᱣᱟ ᱟᱲᱟᱝ ᱛᱮ ᱛᱟᱦᱞᱮ ᱫᱚ ᱛᱟᱭᱚᱢ ᱮᱵᱚᱨ ᱚ ᱦᱚ ᱵᱟᱝ ᱦᱩᱭᱩᱜᱼ ᱟ
ᱦᱩᱸ ᱟᱫᱚ ᱢᱮᱱ ᱠᱷᱟᱱ ᱱᱚᱣᱟ ᱦᱚᱸ ᱟᱵᱚᱱᱟᱜ ᱜᱮ ᱠᱟᱱ ᱛᱟᱵᱚᱱᱟ ᱟᱭᱳ ᱟᱲᱟᱝ ᱠᱟᱱ ᱛᱟᱵᱚᱱᱟ ᱥᱮ ᱮ ᱱᱚᱣᱟ ᱡᱩᱫᱤ ᱡᱩᱫᱤ ᱵᱚᱱ ᱯᱟᱲᱦᱟᱣ ᱠᱚᱣᱟ ᱵᱚᱱ ᱢᱟᱱᱮ ᱱᱮᱛᱟᱨ ᱨᱮᱱ ᱯᱚᱼᱯᱚᱝᱲᱟ ᱠᱚ ᱛᱚ ᱟᱵᱚᱱᱟᱜ ᱜᱮ ᱱᱟᱯᱟᱭᱚᱜ ᱛᱟᱵᱚᱱᱟ ᱾ ᱟᱵᱚᱱᱟᱜ ᱜᱮ ᱟᱹᱰᱤ ᱱᱟᱯᱟᱭᱚᱜ ᱛᱟᱵᱚᱱᱟ ᱦᱮᱸ ᱥᱮ ᱵᱟᱝ?
ᱮᱠᱵᱟᱨ ᱞᱟᱹᱠᱛᱤ ᱠᱟᱱᱟ ᱛᱚ ᱤᱧ ᱫᱩᱧ ᱞᱟᱹᱭ ᱫᱟ ᱟᱵᱚ ᱡᱟᱦᱟᱸ ᱞᱮᱠᱟ ᱡᱟᱦᱟᱸᱛᱤᱱᱟᱹᱜ ᱚᱱᱟ ᱛᱮᱵᱚᱱ ᱚᱞ ᱯᱟᱲᱦᱟᱜ ᱤᱱᱟᱹ ᱠᱟᱛᱷᱟ ᱜᱮ ᱟᱵᱚᱣᱟᱜ ᱟᱭᱳ ᱟᱲᱟᱝ ᱛᱮ ᱱᱚᱣᱟ ᱨᱮᱫᱚ ᱠᱟᱛᱷᱟᱭ ᱢᱮᱱ ᱢᱮᱱᱟᱜᱼᱟ ᱾ ᱤᱱᱟᱹ ᱠᱷᱱᱟᱜ ᱟᱨ ᱡᱟᱹᱥᱛᱤ ᱛᱚ ᱵᱟᱝ ᱛᱚ?
ᱦᱮᱸ ᱾
ᱡᱟᱦᱟᱸ ᱟᱵᱚ ᱪᱷᱟᱹᱛᱤᱠ ᱯᱟᱹᱨᱥᱤ ᱛᱮ ᱡᱟᱦᱟᱸ ᱞᱟᱹᱭ ᱦᱩᱭ ᱠᱚᱜᱼᱟ ᱦᱮᱸ ᱥᱮ ᱤᱱᱟᱹ ᱠᱟᱛᱷᱟ ᱜᱮ ᱟᱵᱚ ᱟᱵᱚᱣᱟᱜ ᱟᱭᱳ ᱟᱲᱟᱝ ᱛᱮᱵᱚᱱ ᱟᱸᱡᱚᱢ ᱠᱮᱭᱟ ᱾
ᱦᱮᱸ᱾
ᱦ ᱟᱫᱚ ᱚᱠᱚᱭ ᱛᱚ ᱚᱠᱚᱭᱮᱢ ᱵᱟᱰᱟᱭ ᱦᱚᱪᱚᱭᱮᱭᱟ ᱢᱟᱛᱟᱦᱚᱞᱮ
ᱦᱮᱸ᱾ ᱟᱫᱚ ᱢᱮᱱ ᱜᱮᱭᱟ ᱠᱚ ᱛᱚ ᱟᱭᱳ ᱟᱲᱟᱝ ᱫᱚ ᱟᱭᱳᱣᱟᱜ ᱛᱚᱣᱟ ᱥᱩᱢᱩᱝ ᱜᱮ ᱛᱚ ᱛᱚᱣᱟ ᱥᱚᱢᱟᱱ᱾
ᱮᱠᱵᱟᱨᱮ ᱾ ᱴᱷᱤᱠ ᱠᱟᱛᱷᱟ ᱫᱚ ᱱᱤᱭᱟᱹ ᱠᱟᱱᱟ ᱾ ᱟᱫᱚ ᱜᱚᱝᱠᱮ ᱢᱟ ᱵᱟᱝ ᱵᱟᱰᱟᱭ ᱥᱮᱱᱤᱡ ᱵᱟᱝ ᱵᱩᱡᱷᱟᱹᱣ ᱛᱤᱱᱟᱹᱜ ᱦᱚᱲ ᱫᱚ ᱟᱫᱚ ᱪᱮᱫ ᱮᱢ ᱵᱩᱡᱷᱟᱹᱣ ᱮᱭᱟ ᱾ ᱟᱡ ᱡᱟᱦᱟᱸ ᱵᱮᱥ ᱮ ᱟᱹᱭᱠᱟᱹᱜᱣᱼᱟ ᱚᱱᱟ ᱜᱮᱛ ᱠᱚᱨᱟᱣᱟᱭ
ᱦᱮᱸ ᱟᱨ ᱱᱚᱣᱟ ᱠᱚ ᱡᱳᱨ ᱢᱩᱥᱴᱤ ᱠᱟᱛᱮᱜ ᱛᱚ ᱵᱟᱝ ᱜᱟᱱᱚᱜᱼᱟ ᱥᱮ ᱩᱱᱤ ᱡᱩᱫᱤ ᱞᱮᱭ ᱵᱟᱹᱧ ᱠᱚᱨᱟᱣᱟ ᱚᱱᱟ ᱛᱚ ᱟᱫᱚ ᱱᱤᱛᱚᱜ ᱫᱟᱞ ᱛᱚᱞ ᱠᱟᱛᱮᱫ ᱵᱟᱢ ᱠᱚᱨᱟᱣ ᱦᱚᱪᱚ ᱫᱟᱲᱮᱭᱟᱭᱟ ᱾
ᱦᱩᱸ᱾
ᱛᱚᱵᱮ ᱱᱚᱣᱟ ᱠᱷᱟᱱ ᱟᱵᱚᱱᱟᱜ ᱥᱚᱢᱟᱡ ᱨᱮᱱᱟᱜ ᱜᱮ ᱟᱞᱟᱫᱟ ᱵᱚᱱ ᱨᱤᱞᱟ ᱢᱟᱞᱟ ᱥᱚᱢᱟᱡᱽ ᱨᱮᱱᱟᱜ ᱜᱮ ᱟᱹᱰᱤ ᱵᱮᱥ ᱟᱹᱭᱠᱟᱣ ᱠᱚᱼᱟ ᱟᱨᱠᱤ ᱦᱮᱸ ᱥᱮ ᱵᱟᱝ
ᱴᱷᱤᱠ ᱾ ᱟᱵᱚ ᱞᱮᱠᱟᱛᱮ ᱟᱵᱚᱭ ᱮᱢ ᱠᱮᱵᱚᱱᱟᱭ ᱟᱵᱚ ᱞᱮᱠᱟᱛᱮ ᱢᱤᱫᱴᱟᱝ ᱟᱞᱟᱫᱟ ᱵᱳᱲ ᱮᱢ ᱡᱚᱠᱷᱚᱱ ᱦᱚᱸ ᱱᱚᱣᱟ ᱫᱚ ᱞᱟᱹᱭᱮᱫ ᱛᱟᱦᱮᱸ ᱜᱮᱭᱟ ᱥᱚᱨᱠᱟᱨ ᱫᱚ
ᱡᱮ ᱟᱯᱮᱨᱮᱱ ᱢᱮᱡᱚᱨᱤᱴᱤ ᱟᱯᱮ ᱩᱰᱩᱝ ᱠᱚ ᱛᱟᱯᱮ ᱟᱯᱮᱨᱮ ᱟᱯᱮᱭᱟᱜᱛᱮ ᱡᱩᱫᱤ ᱠᱚ ᱚᱞ ᱯᱟᱲᱦᱟᱜ ᱛᱟᱵᱚᱱᱟ ᱢᱟᱹᱭ ᱵᱟᱹᱵᱩ ᱛᱟᱠᱚ ᱦᱮᱸᱥᱮ ᱡᱩᱫᱤ ᱥᱟᱹᱨᱤᱜᱮ ᱱᱩᱱᱟᱹᱜ ᱦᱚᱲ ᱠᱚ ᱩᱰᱩᱝᱚᱜᱼᱟ ᱠᱚ ᱚᱞ ᱯᱟᱲᱦᱟᱜ ᱞᱟᱹᱜᱤᱫ ᱛᱮ ᱤᱧ ᱟᱞᱟᱫᱟ ᱛᱮ ᱟᱯᱮᱧ ᱮᱢᱟ ᱯᱮᱭᱟ ᱴᱟ ᱚᱲ
ᱦᱮᱸ
ᱛᱚᱵᱮ ᱱᱮᱛᱟᱨ ᱫᱚ ᱛᱚᱵᱩ ᱠᱟᱹᱴᱤᱡ ᱚᱱᱟ ᱡᱟᱦᱟᱸ ᱢᱟᱫᱽᱫᱷᱚᱢᱤᱠ ᱵᱚᱱ ᱞᱟᱹᱭᱫᱟ ᱚᱱᱟ ᱠᱚᱨᱮ ᱦᱚᱸ ᱮᱢ ᱜᱟᱱᱚᱜ ᱠᱟᱱᱟ ᱦᱮᱸ ᱢᱟᱫᱽᱫᱷᱚᱢᱤᱠ ᱠᱚ ᱮᱭᱤᱪᱮᱥ ᱠᱚ ᱚᱱᱟ ᱠᱚᱫᱚ ᱮᱢ ᱜᱟᱱᱚᱜ ᱠᱟᱱᱟ
ᱦᱮᱸ ᱡᱚᱛᱚ ᱜᱮ ᱜᱟᱱᱚᱜ ᱠᱟᱱᱟ ᱛᱚ ᱚᱱᱮ ᱛᱚᱧ ᱢᱮᱛᱟᱢ ᱠᱟᱱ ᱫᱚ ᱥᱩᱚᱢᱚᱭ ᱫᱚ ᱪᱮᱫᱟᱜ ᱜᱨᱡᱩᱭᱮᱥᱚᱱ ᱦᱢ ᱧᱟᱢ ᱫᱟᱛᱚ ᱟᱢ ᱫᱚ
ᱦᱮᱸ ᱜᱮᱡᱩᱭᱮᱥᱮᱱ ᱟᱨ ᱯᱤ ᱮᱭᱤᱪ ᱰᱤ ᱦᱚᱸᱠᱚ ᱠᱚᱨᱟᱣ ᱫᱟ ᱱᱮᱛᱟᱨ ᱫᱚ ᱯᱤ ᱮᱭᱤᱪ ᱰᱤ ᱫᱷᱟᱹᱵᱤᱡ ᱦᱚᱸᱠᱚ ᱠᱚᱨᱟᱣ ᱫᱟ ᱱᱚ ᱚᱭ ᱟᱵᱚ ᱱᱤᱛ ᱡᱟᱦᱟᱸ ᱩᱹᱢᱻ ᱜᱚᱢᱠᱮ ᱛᱨᱤᱯᱚᱛᱤ ᱴᱩᱰᱩ ᱟᱸᱡᱚᱢ ᱟᱠᱟᱫ ᱛᱟᱭᱟ ᱠᱚ ᱡᱟᱦᱟᱸᱭ ᱟᱵᱚ ᱱᱟᱜ ᱚᱱᱮ ᱥᱚᱝᱵᱤᱫᱷᱟᱱ ᱥᱟᱶᱛᱟ ᱛᱟᱞᱛᱮ ᱢᱟᱱᱮ ᱟᱵᱚᱱᱟᱜ ᱪᱤᱠᱤᱛᱮ ᱚᱞ ᱟᱠᱟᱫ ᱛᱟᱵᱚᱱ ᱫᱚᱭ
ᱦᱩᱸ
ᱩᱱᱤ ᱦᱚᱸ ᱯᱤ ᱮᱪ ᱰᱤ ᱠᱚᱨᱟᱣ ᱟᱠᱟᱫᱟᱭ᱾
ᱚᱦᱳᱡ ᱟᱪᱷᱟ ᱚᱱᱟ ᱫᱚ ᱚᱱᱠᱟᱱᱟᱜ ᱫᱚ ᱵᱟᱝ ᱠᱟᱱᱟ᱾ ᱚᱱᱟ ᱫᱚ ᱢᱤᱰᱤᱭᱟᱢ ᱫᱚ ᱵᱟᱝ ᱠᱟᱱᱟ᱾ ᱥᱟᱱᱛᱟᱞᱤ ᱠᱟᱱᱟ ᱢᱮᱱᱠᱷᱟᱱ ᱚᱱᱟ ᱫᱚ ᱯᱷᱟᱥᱴ ᱞᱮᱝᱜᱩᱭᱮᱡᱽ ᱥᱮ ᱯᱳᱭᱞᱳ ᱟᱲᱟᱝ ᱨᱮᱱᱟᱜ ᱞᱮᱠᱟᱛᱮ ᱱᱚᱣᱟ ᱫᱚ ᱟᱸ ᱥᱟᱛᱟᱢ ᱠᱟᱱ ᱛᱟᱭᱟ᱾
ᱟᱪᱷᱟ
ᱚᱱᱟ ᱫᱚ ᱥᱟᱶᱦᱮᱫ ᱥᱟᱠᱟᱢ ᱡᱟᱦᱟᱸ ᱥᱟᱶᱦᱮᱫ ᱥᱟᱠᱟᱢ ᱴᱷᱤᱠ ᱟᱨ ᱱᱤᱛᱚᱜ ᱤᱧ ᱡᱟᱦᱟᱸ ᱜᱟᱞᱢᱟᱨᱟᱣ ᱤᱧ ᱞᱟᱹᱭᱫᱟ ᱱᱚᱣᱟ ᱫᱚ ᱱᱚᱜᱼᱚᱭ ᱤᱛᱤᱦᱟᱥ ᱵᱷᱩᱜᱚᱞ ᱡᱟᱦᱟᱸ ᱛᱤᱱᱟᱹᱜ ᱟᱢ ᱡᱟᱦᱟᱸ ᱛᱤᱱᱟᱹᱜ ᱚᱱᱠᱟᱱ ᱥᱟᱛᱟᱢ ᱠᱚ ᱦᱮᱱᱟᱜᱼᱟ᱾ ᱚᱱᱟ ᱠᱚ ᱥᱟᱛᱟᱢ ᱦᱚᱸ ᱟᱵᱚᱣᱟ᱾ᱜ ᱟᱭᱳ ᱟᱲᱟᱝ ᱛᱮᱜᱮ ᱨᱚᱲ ᱦᱩᱭᱩᱜᱼᱟ
ᱦᱮᱸ
ᱦᱳᱭᱥᱮ, ᱚᱱᱟ ᱫᱚ ᱦᱩᱭᱩᱜ ᱠᱟᱱᱟ ᱢᱤᱰᱤᱭᱟᱢ ᱟᱨ ᱦᱟᱱᱟ ᱫᱚ ᱟᱸᱲᱟᱝ
ᱟᱲᱟᱝ
ᱚᱱᱠᱟᱜ ᱜᱮ ᱡᱮᱢᱚᱱ ᱥᱚᱝᱥᱠᱨᱤᱛ ᱦᱮᱱᱟᱜᱼᱟ, ᱦᱤᱱᱫᱤ ᱦᱮᱱᱟᱜᱼᱟ, ᱦᱮᱥᱮ ᱩᱲᱤᱭᱟᱹ ᱦᱮᱱᱟᱜᱼᱟ᱾ ᱮᱢᱟᱱ ᱮᱢᱟᱱ ᱚᱱᱟ ᱯᱟᱹᱨᱤᱥ ᱦᱮᱱᱟᱜᱼᱟ᱾ ᱯᱟᱹᱨᱤᱥ ᱨᱮᱱᱟᱜ ᱠᱟᱛᱷᱟ ᱛᱮᱜᱮ ᱚᱱᱟ ᱯᱳᱭᱞᱳ ᱟᱲᱟᱝ ᱡᱟᱦᱟᱸ ᱵᱚᱱ ᱢᱮᱛᱟᱜ ᱠᱟᱱ ᱫᱚ ᱚᱱᱟ ᱯᱳᱭᱞᱳ ᱟᱲᱟᱝ ᱛᱮᱱᱟᱜ ᱩᱱᱤᱭᱟᱜ ᱚᱞ ᱯᱟᱲᱦᱟᱜ ᱫᱚ ᱠᱟᱱᱟ᱾
ᱦᱮᱛᱚ
ᱦᱳᱭ ᱥᱮ ᱱᱚᱣᱟᱴᱟᱜ ᱛᱮ ᱡᱟᱦᱟᱸ ᱱᱤᱛᱚᱜ ᱮᱢᱮᱥ ᱥᱤ ᱠᱚ ᱠᱚᱨᱟᱣ ᱠᱟᱫᱟ ᱥᱮ ᱮᱢᱮᱥᱤ ᱠᱚ ᱠᱚᱨᱟᱣ ᱫᱟ ᱠᱚ ᱡᱟᱹᱱᱤᱡ ᱪᱚ ᱦᱟᱞᱮ ᱜᱮ ᱠᱚᱢᱯᱞᱤᱴ ᱮᱱ ᱛᱟᱠᱚᱣᱟ ᱮᱢᱮᱥ ᱥᱤ᱾ ᱦᱮᱸ ᱛᱚ ᱩᱱᱠᱩ ᱢᱟᱹᱭ ᱵᱟᱹᱵᱩ ᱛᱟᱠᱚ ᱱᱤᱛᱚᱜ ᱱᱮᱴ ᱠᱚᱣᱟᱞᱤᱯᱟᱭ ᱦᱩᱭᱩᱜ ᱛᱟᱠᱚᱣᱟ ᱤᱱᱟᱹ ᱛᱟᱭᱚᱢ ᱥᱮ ᱪᱮᱫᱽ ᱡᱮᱭᱟᱨᱮᱯ ᱞᱟᱜᱟᱣ ᱦᱩᱭᱩᱜ ᱛᱟᱠᱚᱣᱟ᱾ ᱤᱱᱟᱹ ᱞᱮᱠᱟᱛᱮ ᱦᱤᱛᱚᱜ ᱯᱤ ᱮᱭᱤᱪ ᱰᱤ ᱠᱚᱨᱟᱣ ᱞᱟᱹᱜᱤᱫ ᱫᱟᱣ ᱠᱚ ᱧᱟᱢ ᱦᱪᱭ ᱥᱮ
ᱦᱩᱸ ᱵᱟᱝᱟ ᱱᱮᱛᱟᱨ ᱚᱱᱟ ᱛᱚᱵᱩ ᱱᱚᱣᱟ ᱟᱭᱢᱟ ᱜᱟᱱ ᱜᱮ ᱟᱵᱚᱨᱮᱱ ᱠᱷᱮᱨᱣᱟᱞ ᱦᱚᱯᱚᱱ ᱠᱚᱦᱚᱸ ᱠᱚ ᱱᱮᱛᱟᱨ ᱫᱚ ᱚᱱᱟ ᱠᱚᱛᱮ ᱠᱚ ᱛᱟᱲᱟᱢ ᱮᱫᱟ ᱚᱱᱟ ᱟᱵᱚᱱᱟᱜ ᱪᱤᱠᱤ ᱛᱮᱜᱮ ᱛᱚᱵᱮ ᱵᱷᱟᱜᱮ ᱵᱩᱡᱷᱟᱹᱜ ᱠᱟᱱᱟ ᱢᱤᱫᱴᱮᱱ ᱡᱮ ᱟᱞᱮᱭᱟᱜ ᱦᱚᱸ ᱢᱤᱫᱴᱮᱱ ᱤᱭᱟᱹ ᱯᱟᱹᱨᱥᱤ ᱛᱮᱞᱮ ᱨᱚᱲ ᱨᱚᱲ ᱠᱟᱱᱟ ᱥᱮ ᱨᱚᱯᱚᱲ ᱠᱟᱱᱟᱞᱮ ᱟᱨ ᱯᱟᱲᱦᱟᱜ ᱦᱚᱸᱞᱮ ᱯᱟᱲᱦᱟᱜᱚᱜ ᱠᱟᱱᱟ ᱦᱮᱸ
ᱦᱩᱸ ᱟᱨᱮ ᱡᱟᱦᱟᱸᱭ ᱫᱚ ᱡᱟᱦᱟᱸ ᱞᱮᱠᱟ ᱜᱮ ᱞᱟᱹᱭ ᱦᱚᱪᱚᱣᱟᱭ ᱢᱮ ᱟᱹᱰᱤ ᱦᱚᱲᱜᱮ ᱟᱹᱰᱤ ᱱᱚᱣᱟ ᱪᱮᱛᱟᱱ ᱨᱮ ᱱᱚᱝᱠᱟ ᱦᱚᱭᱛᱚ ᱢᱮᱱᱟᱠᱚ ᱢᱮᱱᱠᱷᱟᱱ ᱱᱚᱝᱠᱟᱱᱟᱜ ᱠᱟᱛᱷᱟ ᱫᱚ ᱵᱟᱝ ᱠᱟᱱᱟ ᱦᱮᱸᱥᱮ ᱤᱧ ᱤᱧᱟᱝ ᱟᱭᱳ ᱟᱲᱟᱝ ᱛᱤᱧ ᱚᱞ ᱯᱟᱲᱦᱟᱜᱼᱟ ᱤᱧᱟᱝ ᱜᱚᱨᱚᱵᱽ ᱨᱮᱱᱟᱜ ᱠᱟᱛᱷᱟ ᱠᱟᱱ ᱜᱮᱭᱟ ᱥᱟᱱᱟᱢ ᱦᱚᱲ ᱜᱮ ᱛᱚ ᱩᱱᱠᱩ ᱦᱚᱸᱛᱚ ᱟᱠᱚᱣᱟᱜ ᱟᱭᱳ ᱟᱲᱟᱝ ᱛᱮᱜᱮ ᱠᱚ ᱜᱟᱯᱟᱞ ᱢᱟᱨᱟᱟᱣ ᱠᱟᱱᱟ
ᱚᱱᱟ ᱦᱩᱭᱩᱜ ᱠᱟᱱᱟ ᱢᱮᱱ ᱠᱟᱛᱷᱟ ᱩᱱᱠᱩ ᱦᱚᱸ ᱟᱭᱚ ᱠᱚᱣᱟᱜ ᱟᱭᱳ ᱟᱲᱟᱝ ᱛᱮᱠᱚ ᱚᱞ ᱯᱟᱲᱦᱟᱣ ᱠᱟᱫᱟ ᱟᱵᱚᱣᱟᱜ ᱟᱭᱳ ᱟᱲᱟᱝ ᱛᱮ ᱟᱵᱚ ᱪᱮᱫᱟᱜ ᱵᱟᱵᱚᱱ ᱚᱞ ᱯᱟᱲᱦᱟᱣᱟ
ᱟᱨ ᱩᱱᱠᱩ ᱦᱚᱸ ᱡᱚᱠᱷᱚᱱ ᱵᱟᱝᱠᱚ ᱞᱟᱡᱟᱜ ᱠᱟᱱᱟ ᱵᱟᱝᱠᱚ ᱫᱮᱭᱟᱭᱮᱫ ᱛᱟᱠᱚᱣᱟ ᱟᱵᱚ ᱦᱚᱸ ᱪᱮᱫᱟᱜ ᱵᱚᱱ ᱫᱮᱭᱟᱭ ᱛᱟᱵᱚᱱᱟ
ᱦᱮᱸ ᱚᱱᱟ ᱦᱟᱹᱛᱤᱨ ᱛᱮ ᱢᱟᱲᱟᱝ ᱧᱮᱞ ᱠᱟᱱ ᱜᱮᱭᱟ ᱵᱟᱥ ᱨᱮ ᱵᱟᱡᱟᱨ ᱠᱚᱨᱮ ᱟᱨ ᱱᱤᱛᱚᱜ ᱱᱤᱛᱚᱜ ᱦᱚᱸ ᱚᱱᱠᱟ ᱞᱮᱠᱟ ᱠᱟᱛᱮᱜ ᱟᱫᱚ ᱱᱟᱥᱮ ᱠᱚ ᱞᱟᱡᱟᱣ ᱵᱟᱲᱟᱜ ᱠᱟᱱ ᱛᱟᱵᱚᱱ ᱜᱮᱭᱟ ᱵᱟᱠᱷᱟᱱ ᱫᱚ ᱦᱚᱜᱼᱚᱭ ᱛᱚ ᱱᱩᱱᱟᱹᱜ ᱢᱟᱨᱟᱝ ᱵᱟᱡᱟᱨ ᱦᱚᱸ ᱪᱟᱞᱟᱜ ᱪᱟᱞᱟᱣ ᱠᱟᱱ ᱜᱤᱭᱟᱹᱧ ᱟᱞᱮ ᱜᱟᱛᱮᱜ ᱜᱟᱯᱟᱛᱮ ᱡᱚᱠᱷᱚᱱ ᱞᱮ ᱛᱟᱦᱮᱱᱟ ᱯᱩᱨᱟᱹ ᱦᱚᱲ ᱛᱮᱜᱮ ᱨᱚᱲ ᱦᱩᱭᱩᱜᱼᱟ
ᱦᱮᱸ
ᱠᱳᱞᱠᱟᱛᱟ ᱵᱟᱡᱟᱨᱮᱢ ᱞᱟᱹᱭᱮᱜᱼᱟ ᱟᱞᱮᱭᱟᱜ ᱦᱚᱱᱚᱛ ᱵᱟᱡᱟᱨᱮᱢ ᱞᱟᱹᱭ ᱠᱚᱭᱚᱜ ᱵᱟᱲᱟ ᱟᱞᱮ ᱠᱟᱱᱟ ᱩᱱᱠᱩ ᱫᱚ ᱚᱠᱟ ᱠᱷᱚᱱᱟᱜ ᱠᱚ ᱦᱮᱡ ᱟᱠᱟᱱᱟ ᱚᱠᱟ ᱨᱮᱱᱟᱜ ᱠᱟᱱ ᱛᱟᱠᱚᱣᱟ ᱱᱚᱣᱟ ᱟᱲᱟᱝ, ᱟᱫᱚ ᱱᱚᱰᱮᱱ ᱠᱚᱜᱮ ᱠᱟᱱᱟᱞᱮ ᱠᱳᱞᱠᱟᱛᱟ ᱵᱟᱡᱟᱨ ᱡᱚᱠᱷᱚᱱ ᱥᱮᱱ ᱦᱩᱭᱞᱮᱱ
ᱦᱩᱸ
ᱟᱫᱚ ᱜᱟᱯᱟᱞ ᱢᱟᱨᱟᱜ ᱠᱟᱱᱟᱞᱮ ᱟᱵᱚ ᱟᱲᱟᱝ ᱛᱮ ᱠᱚᱭᱚᱜ ᱟᱞᱮ ᱠᱟᱱᱟ ᱠᱚ ᱮᱠᱵᱟᱨᱮ ᱠᱩᱞᱤ ᱜᱚᱫ ᱠᱮᱫ ᱞᱮᱭᱟ, ᱞᱟᱹᱭᱫᱟ ᱱᱚᱣᱟ ᱫᱚ ᱚᱠᱟ ᱨᱮᱱᱟᱜ ᱟᱲᱟᱝ ᱠᱟᱱᱟ ᱪᱮᱫ ᱵᱟᱠᱚ ᱵᱟᱲᱟᱭᱟ ᱟᱫᱚ ᱵᱟᱝ ᱟᱫᱚᱞ ᱫᱚ ᱵᱟᱭᱨᱮ ᱥᱮᱪᱮᱫ ᱟᱫᱚᱭ ᱞᱟᱹᱭᱫᱟ ᱵᱟᱝ ᱛᱚ, ᱟᱫᱚᱧ ‌ᱞᱟᱹᱭᱫᱟ ᱱᱚᱣᱟ ᱦᱳᱥᱴᱮᱞ ᱨᱮᱱᱟᱜ ᱜᱮ ᱠᱟᱱᱟᱞᱮ ᱟᱞᱮ ᱟᱫᱚ ᱱᱩᱠᱩ ᱠᱚ ᱟᱸᱡᱚᱢ ᱠᱟᱫ ᱠᱚᱣᱟ ᱦᱮᱸ ᱟᱫᱚ ᱟᱸᱡᱚᱢ ᱟᱸᱡᱚᱢ ᱦᱮᱸ ᱵᱚᱞᱛᱮ ᱚᱱᱟ ᱫᱚ ᱥᱟᱱᱛᱟᱲ ᱢᱤᱫᱴᱟᱝ ᱟᱞᱟᱫᱟ ᱜᱩᱥᱴᱤ ᱠᱟᱱᱟ ᱵᱚᱱ ᱚᱱᱟ ᱫᱚ ᱩᱱᱠᱩ ᱫᱚ ᱵᱟᱠᱚ ᱵᱟᱲᱟᱭᱟ ᱟᱫᱤᱵᱟᱥᱤ ᱢᱮᱱᱛᱮ ᱜᱮᱠᱚ ᱩᱨᱩᱢ ᱵᱚᱱᱟ ᱟᱫᱚ ᱤᱧ ᱫᱚ ᱚᱸᱰᱮ ᱛᱚ ᱟᱵᱚ ᱛᱚ ᱦᱟᱹᱴᱤᱧ ᱢᱮᱱᱟᱜ ᱟᱠᱟᱫ ᱛᱟᱵᱚᱱᱟ ᱟᱫᱚ ᱚᱱᱟᱜᱤᱧ ᱢᱮᱛᱟᱠᱚ ᱠᱟᱱᱟ ᱦᱳᱭᱳᱜ ᱠᱟᱱᱟ ᱟᱫᱤᱵᱟᱥᱤ ᱫᱚ ᱢᱤᱫᱴᱟᱝ ᱟᱞᱮᱭᱟᱜ ᱤᱭᱟᱹ ᱠᱟᱱ ᱛᱟᱞᱮᱭᱟ ᱦᱮᱸᱥᱮ ᱚᱱᱰᱮ ᱠᱷᱚᱱᱟᱜ ᱟᱨᱦᱚᱸ ᱟᱞᱮ ᱛᱮᱞᱮ ᱪᱟᱝᱲᱟ ᱢᱮᱱᱟᱜ ᱠᱟᱜ ᱞᱮᱭᱟ᱾
ᱦᱩᱸ ᱦᱩᱸ
ᱟᱞᱮ ᱫᱚ ᱱᱩᱭᱴᱟᱜ ᱠᱟᱱᱟᱞᱮ ᱟᱫᱚᱭ ᱞᱟᱹᱭᱫᱟ ᱚ ᱟᱹᱰᱤ ᱦᱚᱲᱜᱮ ᱱᱚᱝᱠᱟ ᱠᱚ ᱨᱚᱲ ᱞᱮᱠᱷᱟᱱ ᱜᱮ ᱠᱷᱟᱹᱞᱤ ᱠᱚ ᱞᱟᱹᱭᱟ ᱫᱤᱵᱟᱹᱥᱤ ᱟᱫᱚᱧ ᱜᱟᱹᱭᱫᱟ ᱟᱨᱮ ᱵᱟᱵᱟ ᱟᱹᱫᱤᱵᱟᱹᱥᱤ ᱫᱚ ᱩᱰᱩᱠ ᱞᱮᱱᱠᱷᱟᱱ ᱠᱚ ᱠᱷᱟᱹᱞᱤ ᱵᱟᱝ ᱦᱩᱭᱩᱜᱼᱟ ᱩᱱᱠᱩ ᱦᱟᱹᱴᱤᱧ ᱦᱮᱱᱟᱜ ᱟᱠᱟᱫ ᱛᱟᱠᱚᱣᱟ ᱥᱮ
ᱦᱟᱴᱤᱧ ᱢᱮᱱᱟᱜᱼᱟ ᱫᱟᱨᱮ ᱫᱚ ᱟᱞᱮ ᱫᱚ ᱢᱤᱫᱴᱮᱱ ᱜᱮᱛᱟᱞᱮᱭᱟ ᱨᱮᱦᱮᱫ ᱫᱚ ᱟᱞᱟᱫᱟ ᱟᱞᱟᱫᱟ ᱢᱮᱱᱟᱜ
ᱦᱳᱭ, ᱦᱮᱸ ᱚᱱᱟ ᱵᱮᱯᱟᱨ
ᱛᱚ ᱟᱹᱰᱤ ᱦᱚᱲ ᱦᱚᱸ ᱞᱟᱡᱟᱜ ᱜᱮᱭᱟ ᱠᱚ ᱵᱟᱥ ᱨᱮ ᱴᱮᱨᱮᱱ ᱨᱮ ᱥᱮ ᱵᱟᱡᱟᱨ ᱠᱚᱨᱮ ᱨᱚᱲ ᱠᱚ ᱦᱚᱸ ᱠᱚ ᱞᱟᱡᱟᱜ ᱜᱮᱭᱟ᱾
ᱦᱮᱸ ᱞᱟᱡᱟᱣ ᱠᱷᱟᱱ ᱫᱚ ᱵᱟᱝ ᱠᱟᱱᱟ ᱟᱢᱟᱜ ᱟᱭᱳ ᱟᱲᱟᱝ ᱛᱮ ᱟᱢ ᱵᱟᱢ ᱨᱚᱲ ᱫᱟᱲᱮᱭᱟᱜᱼᱟ ᱡᱩᱫᱤ ᱟᱢ᱾ ᱠᱚᱢᱯᱷᱚᱴᱮᱵᱚᱞ ᱵᱟᱢ ᱟᱹᱭᱠᱟᱹ ᱛᱟᱦᱚᱞᱮ ᱟᱢ ᱮᱴᱟᱜ ᱦᱚᱲᱟᱜ ᱟᱲᱟᱝ ᱯᱟᱹᱨᱥᱤ ᱛᱮᱢ᱾ ᱦᱟ ᱡᱟᱦᱟ ᱫᱚ ᱪᱟᱪᱞᱟᱣ ᱛᱮ᱾
ᱦᱩᱸ
ᱦᱮᱸ ᱟᱫᱚ ᱢᱤᱫ ᱦᱚᱲ ᱡᱩᱫᱤ ᱟᱜᱚᱢ ᱮᱠᱞᱟ ᱥᱩᱢᱩᱝ ᱜᱮᱢ ᱛᱟᱦᱮᱱᱟ ᱚᱸᱰᱮ ᱫᱚ ᱱᱟᱥᱮ᱾ ᱮᱴᱠᱮᱴᱚᱬᱮ ᱧᱚᱜ ᱫᱚ ᱟᱹᱭᱠᱟᱹᱣ ᱜᱮᱭᱟ ᱟᱫᱚ ᱯᱷᱳᱱ ᱛᱮᱫᱚ ᱤᱧ ᱦᱚᱸ ᱵᱟᱹᱧ ᱢᱤᱭᱟᱜ ᱜᱮᱭᱟ ᱴᱨᱮᱹᱱ ᱛᱮ ᱱᱚᱜᱚᱭ ᱦᱤᱡᱩᱜ ᱥᱮᱱᱚᱜ ᱦᱩᱭᱩᱜ ᱜᱮᱭᱟ ᱥᱮ ᱢᱟᱺᱡᱷᱤ ᱥᱟᱡᱤ ᱟᱪᱪᱷᱟ ᱡᱟ ᱦᱩᱭᱩᱜᱳ ᱤᱧ ᱞᱮᱠᱟᱛᱮᱧ ᱨᱚᱲ-ᱟ ᱦᱳᱭ ᱪᱮᱫ ᱮ ᱢᱮᱛᱟᱢ? ᱟᱨᱮ ᱤᱧᱟᱹᱜ ᱢᱚᱪᱟ ᱤᱧᱟᱹᱜ ᱟᱲᱟᱝ ᱤᱧ ᱵᱟᱹᱧ ᱨᱚᱲᱟ ᱛᱚ ᱚᱠᱚᱭ ᱭᱮ ᱨᱚᱲᱟ ᱟᱫᱚ ᱱᱟᱥᱮᱱᱟᱜ ᱢᱤᱫ ᱴᱟᱝ ᱠᱟᱛᱷᱟ ᱚᱱᱠᱟᱱ ᱟᱲᱟᱝ᱾ ᱟᱸᱡᱚᱢ ᱞᱮᱠᱷᱟᱱ ᱜᱮ ᱦᱮᱸ ᱠᱩᱵᱽᱲᱩ ᱠᱚᱣᱟᱜ ᱠᱟᱛᱷᱟ ᱟᱨᱠᱤ
ᱦᱩᱸ᱾
ᱧᱤᱫᱟᱹ ᱵᱟᱦᱮᱨ ᱠᱚᱨᱮ ᱦᱚᱭ ᱛᱚ ᱛᱟᱦᱮᱸ ᱵᱟᱢ ᱧᱟᱢᱟ ᱚᱱᱠᱟ᱾
ᱦᱩᱸ
ᱦᱩᱸ᱾ ᱟᱫᱚ ᱠᱩᱢᱵᱽᱲᱩ ᱫᱚ ᱠᱩᱸᱵᱽᱲᱩ ᱟᱢᱮ ᱧᱮᱞ ᱢᱮᱭᱟ ᱪᱮᱫ ᱞᱮᱠᱟ ᱟᱹᱱᱟᱹᱲᱤ ᱧᱚᱜ ᱜᱮᱢ ᱧᱮᱞᱚᱜ ᱠᱟᱱᱟ ᱵᱟᱢ ᱧᱮᱞᱚᱜ ᱠᱟᱱᱟ ᱡᱮ ᱟᱢᱟᱜ ᱢᱮᱫ ᱦᱟᱭ ᱧᱮᱞ ᱛᱟᱢᱟᱭ ᱚᱠᱟ ᱞᱮᱠᱟ ᱧᱮᱞᱚᱜ ᱠᱟᱱ ᱛᱟᱢᱟ᱾
ᱛᱚᱵᱮ ᱛᱚᱵᱮ ᱜᱚᱢᱠᱮ ᱟᱵᱚᱱᱟᱜ ᱨᱚᱲ ᱫᱚ ᱩᱱᱠᱩ ᱵᱟᱝᱜ ᱠᱚ ᱢᱟᱱᱮ ᱵᱟᱝᱠᱚ ᱪᱮᱫ ᱫᱟᱲᱮᱭᱟᱜᱼᱟ ᱩᱱᱟᱹᱜ ᱞᱚᱜᱚᱱ ᱛᱮ ᱟᱵᱚ ᱠᱤᱱᱛᱩ ᱩᱱᱠᱩᱣᱟᱜ ᱨᱚᱲ ᱛᱮᱫᱚ ᱵᱚᱱ ᱪᱮᱫ ᱜᱚᱫᱟ ᱟᱹᱰᱤ ᱞᱚᱜᱚᱱ ᱜᱮᱭᱟ ᱦᱮᱸ ᱥᱮ ᱵᱟᱝ
ᱟᱵᱚᱣᱟᱜ ᱟᱲᱟᱝ ᱫᱚ ᱩᱱᱟᱹᱜ ᱫᱚ ᱵᱟᱝ ᱥᱚᱞᱦᱮᱭᱟ᱾
ᱦᱩᱸ᱾
ᱟᱹᱰᱤ ᱟᱸᱡᱷᱟᱴ ᱜᱮ ᱛᱟᱵᱚᱱᱟ ᱟᱹᱰᱤ ᱦᱚᱲ ᱠᱚ ᱨᱤᱠᱟᱹᱭ ᱜᱮᱭᱟ᱾
ᱦᱩᱸ᱾
ᱚᱱᱠᱟ ᱵᱟᱝᱠᱚ ᱨᱚᱦᱚᱲ ᱫᱟᱲᱮᱭᱟᱜᱼᱟ ᱱᱚᱶᱟ ᱟᱵᱚ ᱩᱱᱠᱩᱣᱟᱜ ᱡᱟᱦᱟᱸᱭᱟᱜ ᱡᱟᱦᱟᱸ ᱟᱲᱟᱝ ᱜᱮᱵᱚᱱ ᱞᱟᱹᱭ᱾ ᱟᱵᱚ ᱢᱟ ᱧᱮᱞ ᱵᱚᱱ ᱡᱩᱫᱤ ᱵᱚᱱ ᱢᱚᱱᱮᱭᱟ ᱡᱮ ᱱᱩᱠᱩᱣᱟᱜ ᱟᱲᱟᱝ ᱪᱮᱫ ᱫᱚᱨᱠᱟᱨ ᱤᱧᱟᱹᱜ ᱥᱮ ᱞᱟᱹᱠᱛᱤ ᱯᱟᱲᱟᱜ ᱠᱟᱱ ᱛᱤᱧᱟᱹ ᱛᱚ ᱟᱢ ᱟᱹᱰᱤ ᱞᱚᱜᱚᱱ ᱢᱟᱪᱷᱟᱢ ᱪᱮᱫ ᱫᱟᱲᱮᱭᱟᱜᱼᱟ᱾
ᱦᱮᱸ᱾
ᱢᱮᱱ ᱠᱷᱟᱱ